ᱦᱮᱞᱳ
ᱦᱳᱭ ᱫᱟᱫᱟ ᱡᱚᱦᱟᱨ ᱜᱮᱼᱼ
ᱡᱚᱦᱟᱨ ᱜᱮ ᱫᱟᱫᱟ ᱡᱚᱦᱟᱨ ᱜᱮ,
ᱦᱳᱭ ᱫᱤᱭᱮ ᱪᱮᱫ ᱵᱮᱱ ᱪᱤᱠᱟᱭᱮᱫᱼᱟ ᱱᱤᱛᱚᱜ ᱫᱚ
ᱫᱟᱫᱟ ᱱᱤᱛᱚᱜ ᱫᱚ ᱟᱹᱞᱤᱧ ᱫᱚᱞᱤᱧ ᱱᱚᱜᱼᱚᱭ ᱫᱩᱲᱩᱵ ᱵᱟᱲᱟ ᱟᱠᱟᱱᱟᱞᱤᱧ
ᱟᱪᱪᱷᱟ ᱟᱪᱪᱷᱟ
ᱦᱮᱸ ᱦᱮᱸ ᱟᱨ ᱟᱹᱵᱤᱱ ᱫᱚ ᱪᱮᱫ ᱵᱤᱱ ᱪᱤᱠᱟᱭ ᱫᱟ ᱫᱟᱫᱟᱼᱼ
ᱟᱹᱞᱤᱧ ᱦᱚᱸ ᱱᱚᱜᱼᱚᱭ ᱱᱤᱛᱳᱜ ᱫᱚ ᱜᱤᱛᱤᱡ ᱡᱤᱨᱟᱹᱣ ᱦᱩᱭ ᱠᱟᱱᱟ ᱦᱟᱸᱜ ᱟᱫᱚ ᱟᱹᱣᱨᱤ ᱞᱤᱧ ᱡᱟᱹᱯᱤᱫᱟ
ᱟᱪᱪᱷᱟ ᱟᱪᱪᱷᱟ ᱟᱪᱪᱷᱟ
ᱦᱳᱭ ᱦᱳᱭ ᱟᱨ ᱛᱟᱦᱚᱞᱮᱼᱼ ᱛᱮᱦᱮᱧ ᱜᱟᱯᱟ ᱫᱚ ᱪᱮᱫ ᱠᱚᱵᱮᱱ ᱪᱮᱠᱟᱭᱮᱫᱼᱟ ᱟᱵᱮᱱ ᱫᱚ ᱠᱟᱹᱴᱤᱡ ᱵᱮᱱ ᱞᱟᱹᱭ ᱞᱮᱠᱷᱟᱱ ᱵᱷᱟᱹᱜᱤ ᱠᱚᱜᱼᱟ᱾ ᱢᱟᱱᱮ ᱚᱞᱚᱜ ᱯᱟᱲᱦᱟᱣ ᱠᱚ ᱦᱩᱭᱩᱜ ᱠᱟᱱᱟ ᱥᱮ ᱚᱞᱚᱜ ᱯᱟᱲᱦᱟᱣᱮᱢ ᱵᱟᱹᱜᱤ ᱠᱟᱜᱼᱟ ᱦᱟᱸᱜ᱾
ᱩᱸ ᱜᱚᱝᱠᱮᱼᱼ ᱟᱞᱤᱧ ᱫᱚ ᱱᱤᱛᱚᱜ ᱫᱚ ᱚᱞᱚᱜ ᱯᱟᱲᱦᱟᱣ ᱫᱚᱞᱤᱧᱼᱼ ᱵᱟᱹᱜᱤ ᱠᱟᱜᱼᱟ ᱟᱨ ᱱᱤᱛᱚᱜ ᱫᱚ ᱟᱹᱞᱤᱧ ᱫᱚ ᱪᱟᱥᱵᱟᱥ ᱠᱚᱨᱮᱜ ᱜᱮᱼᱼ ᱞᱤᱧ ᱠᱟᱹᱢᱤ ᱵᱟᱲᱟᱭ ᱮᱫᱟ ᱟᱨ ᱱᱤᱛᱚᱜ ᱱᱚᱜᱼᱚᱭ ᱟᱥᱟᱲ ᱵᱚᱸᱜᱟ ᱥᱤᱡᱤᱱ ᱠᱚ ᱥᱮᱴᱮᱨᱱᱟ ᱛᱚ᱾ ᱟᱫᱚ ᱛᱚᱲᱟ ᱠᱚᱦᱚᱸ ᱮᱨ ᱦᱩᱭ ᱠᱟᱱᱟ ᱛᱟᱭᱚᱢ ᱨᱚᱦᱚᱭ ᱠᱚᱦᱚᱸ ᱟᱨᱟᱢᱵᱚ ᱜᱚᱫ ᱠᱟᱜᱟᱞᱮ᱾ ᱟᱫᱚ ᱚᱱᱟ ᱠᱚᱜᱮ᱾ ᱵᱟᱹᱫᱽ ᱠᱚ ᱥᱤᱭᱳᱜ ᱦᱩᱭᱩᱜ ᱠᱟᱱᱟ ᱛᱟᱭᱚᱢ ᱦᱩᱲᱩ ᱠᱚᱠᱚ ᱨᱚᱦᱟᱭ ᱦᱩᱲᱩ ᱠᱚ ᱨᱚᱦᱚᱭ ᱦᱩᱭᱩᱜᱼᱟ ᱛᱚ᱾ ᱚᱱᱟ ᱠᱚᱜᱮᱞᱤᱧ ᱠᱟᱹᱢᱤ ᱵᱟᱲᱟᱭᱮᱫᱟ ᱟᱹᱞᱤᱧ ᱫᱚ ᱚᱞᱚᱜᱼᱼ ᱯᱟᱲᱦᱟᱣ ᱠᱚᱢᱟᱞᱤᱧ ᱵᱟᱹᱜᱤ ᱠᱟᱜᱼᱟ ᱟᱫᱚ ᱚᱱᱟ ᱠᱷᱟᱹᱛᱤᱨ ᱪᱟᱥ ᱜᱮᱞᱤᱧᱼᱼ ᱠᱟᱹᱢᱤ ᱫᱟ ᱪᱟᱥ ᱪᱟᱥ ᱵᱟᱲᱟᱭ ᱫᱟᱞᱤᱧ ᱜᱳᱝᱠᱮ ᱟᱹᱵᱤᱱ ᱫᱚ,
ᱟᱞᱤᱧ ᱫᱚ ᱮᱠᱷᱚᱱ ᱫᱚᱞᱤᱧ ᱚᱞᱚᱜ ᱠᱟᱱ ᱜᱮᱭᱟ ᱦᱟᱸᱜ ᱛᱚ ᱫᱤᱭᱮ ᱯᱚᱨ ᱦᱟᱯᱮᱱ ᱫᱤᱱ ᱜᱮ ᱪᱮᱫ ᱪᱮᱟᱹᱜ ᱠᱟᱱᱟ ᱦᱟᱸᱜ᱾
ᱦᱮᱸ ᱦᱮᱸ᱾
ᱦᱳᱭ ᱦᱳᱭ ᱟᱫᱚ ᱟᱵᱮᱱ ᱫᱚ᱾ ᱚᱞᱚᱜ ᱯᱟᱲᱦᱟᱜ ᱵᱤᱱ ᱵᱟᱹᱜᱤ ᱠᱮᱫᱟ ᱚᱱᱟ ᱨᱮᱱᱟᱜ ᱜᱮ ᱠᱟᱹᱴᱤᱡ ᱵᱮᱱ ᱞᱟᱹᱭ ᱫᱟᱲᱮᱭᱟᱜᱼᱟ᱾ ᱥᱮ ᱯᱟᱲᱦᱟᱣ ᱨᱮᱱᱟᱜ ᱤᱪᱪᱷᱟᱹ ᱫᱚ ᱪᱟᱵᱟᱣ ᱠᱟᱱ ᱛᱟᱵᱮᱱᱟ ᱟᱵᱮᱱᱟᱜ ᱫᱚ᱾
ᱦᱮᱸ ᱜᱚᱝᱠᱮ ᱚᱞᱚᱜ ᱯᱟᱲᱦᱟᱣ ᱫᱚᱞᱤᱧ ᱵᱷᱟᱜᱤ ᱠᱮᱜᱼᱟ ᱱᱤᱭᱟᱹ ᱠᱟᱨᱚᱱ ᱛᱮ ᱟᱹᱞᱤᱧ ᱡᱚᱠᱷᱚᱱᱼᱼ ᱠᱚᱞᱮᱡᱽ ᱨᱮᱞᱤᱧ ᱯᱟᱲᱦᱟᱜ ᱠᱟᱱ ᱛᱟᱦᱮᱸᱱᱟ ᱦᱮᱸᱥᱮᱼᱼ
ᱦᱳᱭ ᱦᱳᱭ᱾
ᱱᱚᱭ ᱡᱚᱠᱷᱚᱱ ᱜᱨᱮᱡᱩᱭᱮᱥᱚᱱ ᱠᱚᱞᱤᱧ ᱠᱚᱢᱯᱤᱞᱤᱴ ᱠᱮᱫᱟ ᱜᱨᱮᱡᱩᱭᱮᱥᱚᱱ ᱠᱚᱢᱯᱞᱤᱴ ᱠᱟᱛᱮ᱾ ᱡᱚᱠᱷᱱ ᱮᱢ ᱮ ᱰᱤᱜᱽᱨᱤ ᱞᱤᱝ ᱠᱚᱨᱟᱣ ᱟ ᱦᱮᱸᱥᱮᱸᱼᱼ
ᱦᱳᱭ ᱦᱳᱭ᱾
ᱟᱫᱚ ᱩᱱ ᱥᱩᱢᱳᱭ ᱢᱟ ᱯᱩᱭᱥᱟ ᱞᱟᱜᱟᱜ ᱟᱛᱚ ᱠᱟᱹᱴᱤᱡ ᱵᱟᱹᱲᱛᱤ ᱧᱚᱜ ᱜᱮ ᱾
ᱦᱳᱭ ᱦᱳᱭ ᱾
ᱟᱫᱚ ᱡᱚᱠᱷᱚᱱ ᱚᱲᱟᱜ ᱦᱚᱲᱞᱤᱧ ᱠᱚᱭ ᱠᱮᱫ ᱠᱚᱣᱟ ᱡᱮ ᱱᱤᱝᱠᱟᱹ ᱱᱤᱝᱠᱟᱹ ᱾ ᱮ ᱱᱚᱣᱟ ᱰᱤᱜᱽᱨᱤᱧ ᱠᱚᱨᱟᱣᱟ ᱾ ᱯᱩᱭᱥᱟᱹ ᱱᱤᱱᱟᱹᱜ ᱞᱟᱜᱟᱜ ᱠᱟᱱᱟ ᱦᱮᱸᱥᱮᱸ᱾ ᱟᱫᱚ ᱚᱲᱟᱜ ᱦᱚᱲᱠᱩ ᱞᱟᱹᱭ ᱟᱫ ᱞᱤᱧᱟᱹ ᱡᱮ ᱚᱱᱟ ᱯᱩᱥᱟᱼᱼ ᱟᱢᱟ ᱵᱟᱹᱱᱩᱜᱼᱟ ᱪᱤᱠᱟᱹ ᱛᱮᱞᱤᱧ ᱮᱢᱟᱢᱟ ᱛᱟᱭᱚᱢ ᱾ ᱟᱫᱚ ᱠᱚ ᱞᱮᱭᱟᱫ ᱞᱤᱧᱟ ᱡᱟᱢ ᱯᱟᱲᱦᱟᱣ ᱠᱟᱱᱟ ᱯᱟᱲᱦᱟᱣ ᱠᱟᱱᱟᱢ ᱟᱨ ᱾ ᱟᱫᱚ ᱚᱱᱠᱟ ᱟᱢ ᱯᱟᱲᱦᱟᱣ ᱞᱟᱹᱜᱤᱫ ᱫᱚ ᱯᱩᱭᱥᱟᱹ ᱢᱟ ᱵᱟᱹᱱᱩᱜ ᱠᱟᱜ ᱵᱟᱹᱞᱤᱧ ᱮᱢ ᱫᱟᱲᱮᱭᱟᱢᱟ ᱾ ᱟᱫᱚ ᱤᱧ ᱦᱚᱧ ᱢᱚᱱᱮ ᱵᱟᱲᱟ ᱠᱮᱜ-ᱟ ᱡᱚᱠᱷᱚᱱ ᱯᱩᱭᱥᱟ ᱠᱚ ᱵᱟᱹᱠᱤᱱ ᱮᱢ ᱫᱟᱲᱮᱟᱹᱧ ᱠᱟᱱᱟ᱾ ᱟᱨ ᱛᱤᱱᱟᱹᱜ ᱟᱢᱦᱚᱸ ᱛᱤᱱᱟᱹᱜ ᱮᱢ ᱠᱚᱥᱴᱚ ᱠᱤᱱᱟ ᱟᱭᱳᱵᱟᱵᱟ ᱢᱤᱫᱴᱟᱝ᱾ ᱦᱮᱸ ᱡᱮ ᱯᱩᱭᱥᱟ ᱮᱢᱛᱮᱜᱮ ᱦᱳᱭᱳᱜ ᱛᱟᱵᱤᱱᱟ ᱤᱧ ᱯᱟᱲᱦᱟᱜ ᱜᱤᱭᱟᱹᱧ ᱾ ᱡᱚᱠᱷᱚᱱ ᱩᱱᱠᱤᱱ ᱵᱟᱹᱠᱤᱱ ᱮᱢ ᱫᱟᱲᱮᱭᱟᱜ ᱠᱟᱱᱟ ᱟᱨ ᱾ ᱱᱤᱡᱮᱨᱟᱜ ᱚᱱᱠᱟ ᱨᱳᱡᱽᱜᱟᱨ ᱠᱚᱢᱟ ᱵᱟᱹᱱᱩᱜ ᱟᱛᱚ ᱾ ᱟᱫᱚ ᱚᱱᱟᱛᱮ ᱤᱧᱦᱚᱧ ᱩᱭᱦᱟᱹᱨ ᱵᱷᱟᱵᱽᱱᱟ ᱵᱟᱲᱟ ᱠᱮᱫ ᱛᱮ ᱟᱫᱚᱧ ᱾ ᱤᱧᱦᱩᱧ ᱢᱚᱱᱮ ᱴᱷᱤᱠ ᱠᱮᱫᱟ ᱡᱮ ᱦᱳ ᱛᱚᱵᱮ ᱟᱫᱚ ᱵᱟᱹᱧ ᱯᱟᱲᱦᱟᱜᱼᱟ ᱾ ᱛᱚᱵᱮ ᱟᱭᱳᱵᱟᱵᱟᱜ ᱜᱮ ᱪᱟᱥ ᱠᱟᱹᱢᱤᱧ ᱜᱚᱲᱚᱣᱟᱠᱤᱱᱟ ᱾ ᱪᱟᱥᱟᱹᱧ ᱚᱱᱟ ᱛᱮᱜᱮ ᱤᱧ ᱫᱚ ᱟᱫᱚ ᱚᱞᱚᱜ ᱯᱟᱲᱦᱟᱟ ᱾ ᱫᱚ ᱵᱚᱱᱫᱚ ᱠᱟᱹᱜ ᱟᱹᱧ ᱾
ᱟᱪᱪᱷᱟ ᱟᱪᱪᱷᱟ ᱾ ᱦᱳᱭ ᱟᱫᱚ ᱫᱤᱭᱮ ᱛᱟᱦᱚᱞᱮ ᱟᱯᱮ ᱾ ᱜᱷᱟᱨᱚᱧᱡᱽ ᱨᱮᱫᱚ ᱛᱤᱱᱟᱹᱜ ᱜᱟᱱ ᱦᱚᱲ ᱠᱚ ᱢᱮᱱᱟᱜ ᱠᱚᱣᱟ ᱦᱟᱸᱜ ᱠᱟᱹᱴᱤᱡ ᱞᱟᱹᱭ ᱞᱮᱵᱮᱱ ᱥᱮ?
ᱦᱮᱸ ᱟᱞᱮ ᱜᱷᱟᱨᱚᱡᱽ ᱨᱮᱫᱚ ᱢᱮᱱᱟᱜ ᱠᱚᱣᱟ ᱾ ᱤᱧ, ᱤᱧ ᱟᱭᱳ, ᱤᱧ ᱵᱟᱵᱟ ᱾ ᱮᱜ ᱛᱟᱭᱚᱢ ᱤᱧ ᱾ ᱢᱤᱫᱴᱮᱱ ᱵᱚᱠᱚᱧ ᱠᱩᱲᱤ ᱢᱮᱱᱟᱭᱟ ᱤᱧ ᱵᱚᱠᱚᱧ ᱠᱩᱲᱤ ᱾
ᱦᱳᱭ ᱦᱳᱭ ᱾
ᱦᱟᱸ ᱾
ᱟᱫᱚ ᱟᱭᱳ ᱵᱟᱵᱟ ᱫᱚ ᱪᱮᱫ ᱠᱚᱠᱤᱱ ᱠᱟᱹᱢᱤ ᱵᱟᱲᱟᱭ ᱛᱟᱦᱮᱱᱟ ᱚᱲᱟᱜ ᱠᱚᱨᱮ ᱫᱚ ᱥᱮ ᱡᱟᱦᱱᱟᱜ ᱠᱤᱱ ᱠᱤᱱ ᱠᱚᱨᱟᱣ ᱛᱟᱦᱮᱱᱟ?
ᱵᱟᱝᱜᱮ ᱵᱟᱝᱜᱮ ᱜᱚᱝᱠᱮ ᱾ ᱟᱭᱳ ᱵᱟᱵᱟ ᱫᱚ ᱩᱱᱠᱤᱱ ᱫᱚ ᱪᱟᱥ ᱠᱟᱹᱢᱤ ᱜᱮᱠᱤᱱ ᱾ ᱠᱟᱹᱢᱤ ᱵᱟᱲᱟᱭ ᱛᱟᱦᱮᱸᱫ, ᱡᱟᱦᱟᱸ ᱪᱟᱥ ᱨᱟᱠᱟᱵᱚᱜᱼᱟ ᱚᱱᱟ ᱯᱚᱭᱥᱟ ᱠᱚᱛᱮ ᱜᱮ ᱚᱱᱟ ᱦᱳᱲᱳ ᱠᱚ ᱟᱠᱷᱨᱤᱧ ᱠᱟᱛᱮ ᱜᱮ ᱚᱱᱟ ᱯᱩᱭᱥᱟ ᱠᱚᱛᱮ ᱠᱤᱱ ᱾ ᱚᱞ ᱯᱟᱲᱦᱟᱣ ᱵᱟᱲᱟ ᱦᱚᱪᱚᱧᱤᱧ ᱠᱟᱱ ᱛᱟᱦᱮᱸᱫ ᱛᱟᱭᱚᱢ ᱚᱱᱮ ᱚᱱᱠᱟ ᱟᱫᱚ ᱟᱹᱰᱤᱜᱟᱱ ᱾ ᱮᱸᱴᱠᱮᱴᱚᱬᱮ ᱨᱮ ᱯᱟᱲᱟᱣᱮᱱᱟ ᱴᱟᱠᱟ ᱯᱩᱭᱥᱟ ᱩᱱᱟᱹᱜ ᱰᱷᱮᱨᱤᱧ ᱞᱟᱹ ᱭᱟᱜ ᱠᱤᱱ ᱠᱷᱟᱱ ᱵᱟᱠᱤᱱ ᱮᱢ ᱫᱟᱲᱮᱭᱟᱫ ᱛᱤᱧ ᱠᱷᱟᱱ ᱾ ᱟᱫᱚ ᱤᱧᱦᱚᱧ ᱢᱚᱱᱮ ᱠᱮᱫᱼᱟ, ᱡᱮ ᱵᱟᱝ ᱯᱟᱲᱦᱟᱣ ᱜᱮ ᱵᱷᱟᱜᱮᱭᱟ ᱟᱫᱚ ᱪᱮᱫ ᱾
ᱦᱳᱭ ᱦᱳᱭ ᱮᱠᱟᱞ ᱦᱳᱭ ᱦᱳᱭ ᱾ ᱦᱳᱭ ᱦᱳᱭ ᱮᱠᱟᱞ ᱛᱟᱦᱚᱞᱮ ᱟᱯᱮᱭᱟᱜ ᱜᱷᱟᱨᱚᱸᱧᱡᱽ ᱨᱮᱫᱚ ᱯᱳᱱ ᱦᱚᱲ ᱢᱮᱱᱟᱜ ᱯᱮᱭᱟ ᱦᱳᱭ ᱥᱮ?
ᱦᱮᱸ ᱦᱮᱸ ᱾
ᱟᱪᱪᱷᱟ ᱛᱟᱦᱚᱞᱮ ᱟᱵᱤᱱ ᱫᱚ ᱦᱚᱲ ᱡᱚᱱᱟᱣ ᱟᱠᱟᱱᱟᱵᱤᱱ ᱥᱮ ᱵᱟᱝ ᱛᱟᱦᱚᱞᱮ?
ᱵᱟᱝ ᱜᱮ ᱟᱹᱣᱨᱤ ᱜᱮ ᱜᱚᱢᱠᱮ ᱟᱹᱣᱨᱤ ᱜᱮ ᱾ ᱱᱤᱛ ᱦᱟᱹᱵᱤᱡ ᱛᱮ ᱚᱱᱟ ᱫᱚ ᱟᱹᱣᱨᱤ ᱞᱤᱧ ᱩᱭᱦᱟᱹᱨ ᱪᱤᱱᱛᱟᱹᱭᱟ ᱾
ᱩᱢᱮᱨ ᱠᱚᱢᱟ ᱵᱮᱱ ᱞᱟᱹᱭ ᱠᱮᱫ ᱦᱳᱭ ᱥᱟᱹᱛ ᱠᱟᱱᱛᱟᱞᱤᱧᱟ ᱛᱟᱦᱚᱞᱮ ᱠᱷᱟᱡᱽ ᱫᱚ ᱟᱫᱚ ᱜᱚ ᱵᱟᱵᱟ ᱛᱟᱹᱠᱤᱱ ᱦᱟᱸᱜ ᱛᱤᱱᱟᱹᱜ ᱠᱤᱱ ᱠᱟᱢᱤᱭᱟ ᱛᱟᱦᱚᱞᱮ ᱠᱷᱟᱡᱽ ᱢᱤᱫᱴᱟᱝ ᱵᱮᱱ ᱟᱹᱜᱩ ᱞᱮᱡᱽ ᱠᱷᱟᱡᱽ ᱢᱟ ᱾ ᱠᱟᱹᱢᱤ ᱠᱚ ᱥᱚᱞᱦᱮ ᱠᱚᱜᱼᱟ ᱚᱲᱟᱜ ᱠᱚᱨᱮᱱᱟᱜ ᱾
ᱚ ᱦᱳᱭ ᱵᱷᱟᱜᱤ ᱫᱚ ᱵᱷᱟᱜᱤ ᱠᱚᱜᱼᱟ ᱟᱫᱚ ᱾ ᱩᱱᱟᱹᱜ ᱫᱚ ᱵᱟᱹᱞᱤᱧ ᱪᱟᱲ ᱠᱟᱱᱟ ᱾ ᱛᱚ ᱱᱤᱛᱚᱜ ᱦᱚᱸ ᱟᱭᱳ ᱟᱨ ᱵᱟᱵᱟ ᱫᱚ ᱠᱟᱹᱴᱤᱡ ᱠᱮᱴᱮᱡ ᱫᱷᱟᱨᱟ ᱧᱚᱜᱼᱜᱮ ᱢᱮᱱᱟᱜ ᱠᱤᱱᱟᱹ ᱛᱚ᱾ ᱚᱱᱟ ᱛᱮ ᱢᱟᱱᱮ ᱯᱩᱨᱟᱹ ᱫᱚ ᱦᱟᱸᱜ ᱟᱣᱨᱤᱠᱤᱱ ᱦᱟᱲᱟᱢ ᱵᱩᱰᱦᱤᱼᱟᱜ ᱢᱟᱱᱮ ᱠᱮᱴᱮᱡ ᱫᱷᱟᱨᱟ ᱧᱚᱜ ᱜᱮᱭᱟ ᱠᱤᱱ ᱛᱚ ᱟᱫᱚ ᱚᱱᱟᱛᱮ ᱦᱟᱸᱜ ᱵᱟᱹᱧ ᱢᱚᱱᱮ ᱢᱚᱱᱮ ᱛᱮ ᱛᱟᱲ ᱠᱟᱜᱼᱟ ᱟᱹᱜᱩ ᱫᱚ ᱦᱟᱹᱧ ᱟᱹᱜᱩ ᱠᱚᱣᱟ ᱵᱟᱝ ᱮᱱᱛᱮᱫ ᱠᱟᱛᱷᱟ ᱫᱚ ᱵᱟᱝᱟ ᱟᱫᱚ ᱠᱟᱹᱴᱤᱡ ᱤᱧ ᱛᱟᱭᱱᱚᱢ ᱧᱚᱜᱟ ᱚᱱᱟ ᱠᱚ ᱫᱚ ᱾
ᱦᱳᱭ ᱦᱳᱭ ᱮᱠᱟᱞ ᱮᱠᱟᱞ ᱾
ᱟᱫᱚ ᱜᱚᱝᱠᱮ ᱟᱹᱵᱤᱱ ᱫᱚ ᱪᱮᱫᱠᱟ ᱵᱤᱱ ᱢᱚᱱᱮ ᱟᱠᱟᱜᱼᱟ ᱪᱮᱫ ᱠᱚ ᱵᱤᱱ ᱪᱤᱠᱟᱹᱭᱟ?
ᱦᱳᱭ ᱟᱫᱚ ᱮᱠᱷᱚᱱ ᱫᱚ ᱚᱞᱚᱜ ᱯᱟᱲᱦᱟᱣ ᱜᱮ ᱛᱚ ᱪᱟᱞᱟᱜ ᱠᱟᱱᱟ ᱾ ᱚᱱᱟ ᱥᱟᱶ ᱥᱟᱶᱛᱮ ᱚᱲᱟᱜ ᱠᱚ ᱨᱮᱱᱟᱜ ᱠᱟᱹᱢᱤ ᱦᱚᱸ ᱠᱚᱨᱟᱣ ᱦᱩᱭᱩᱜ ᱠᱟᱱᱟ ᱾ ᱡᱮᱢᱚᱱ ᱱᱚᱜᱼᱚᱭ ᱜᱚᱼᱵᱟ ᱛᱟᱹᱠᱤᱱ ᱢᱟ ᱠᱟᱹᱢᱤ ᱠᱤᱱ ᱪᱟᱞᱟᱜ ᱾ ᱪᱟᱥᱵᱟᱥ ᱫᱤᱱ ᱫᱚ ᱠᱤᱱ ᱪᱟᱥᱵᱟᱥᱟ ᱠᱷᱮᱛ ᱵᱟᱹᱫᱽ ᱨᱮ ᱠᱤᱱ ᱛᱟᱦᱮᱱᱟ ᱟᱨ ᱮᱢᱱᱤ ᱫᱤᱱ ᱨᱮ ᱫᱚ ᱦᱩᱸ ᱵᱟᱡᱟᱨ ᱠᱚ ᱨᱮ ᱠᱤᱱ ᱠᱟᱹᱢᱤ ᱡᱚᱝᱼᱟ ᱾ ᱦᱮᱸ ᱟᱞᱤᱧ ᱦᱚᱸ ᱛᱟᱦᱚᱞᱮ ᱢᱟ- ᱛᱤᱱᱟᱹᱜ ᱚᱲᱟᱜ ᱠᱚ ᱨᱮ ᱟᱹᱥᱩᱞ ᱢᱮᱱᱟᱜ ᱟᱠᱟᱫ ᱠᱚᱣᱟ ᱰᱟᱝᱨᱤ ᱢᱮᱨᱚᱢ ᱵᱷᱤᱫᱤ ᱠᱚ ᱩᱱᱠᱩ ᱠᱚᱜᱮ ᱞᱤᱧ ᱧᱮᱞ ᱵᱟᱲᱟ ᱠᱚᱣᱟ ᱩᱱᱠᱩ ᱠᱚᱜᱮ ᱞᱤᱧ ᱡᱚᱛᱚᱱ ᱵᱟᱲᱟ ᱠᱚ ᱛᱟᱦᱮᱸᱱᱟ ᱾
ᱦᱮᱸ ᱦᱮᱸ ᱾
ᱦᱳᱭ ᱦᱳᱭ ᱟᱨ ᱩᱱᱠᱩ ᱟᱛᱮᱫ ᱜᱮ ᱛᱚ ᱟᱵᱚ ᱚᱱᱟ ᱜᱷᱟᱨᱚᱸᱡᱽ ᱨᱮᱵᱚ ᱪᱟᱹᱞᱩ ᱛᱟᱦᱮᱱᱟ ᱾ ᱩᱱᱠᱩ ᱜᱮ ᱢᱩᱬᱩᱫ ᱦᱚᱲ ᱦᱚᱢ ᱞᱟᱹᱭ ᱫᱟᱲᱮ ᱟᱠᱚᱣᱟ ᱪᱮᱫᱟᱜ ᱥᱮ ᱩᱱᱠᱩᱣᱟᱜ ᱦᱚᱸ ᱮᱱᱮᱢ ᱵᱟᱹᱲᱛᱤ ᱜᱮᱭᱟ ᱾ ᱡᱮᱢᱚᱱ ᱱᱩᱠᱩ ᱰᱟᱝᱨᱤ ᱠᱟᱰᱟ- ᱵᱟ ᱟᱜ ᱠᱟᱛᱷᱟ ᱩᱱᱠᱩ ᱜᱮ ᱟᱵᱚ ᱪᱟᱥᱠᱩ ᱟᱹᱰᱤ ᱠᱚ ᱜᱚᱲᱚ ᱟᱵᱚᱱ ᱛᱟᱦᱮᱱᱟ ᱦᱳᱭᱥᱮ ᱾ ᱩᱱᱠᱩ ᱡᱩᱫᱤ ᱵᱟᱵᱩᱱ ᱫᱚᱦᱚ ᱞᱮᱠᱚ ᱠᱷᱟᱡ ᱛᱚ ᱟᱹᱰᱤ ᱞᱮᱠᱟᱱ ᱟᱱᱟᱴ ᱦᱩᱭ ᱠᱚᱜᱼᱟ ᱡᱮᱢᱚᱱ ᱚᱱᱟ ᱜᱩᱨᱤᱡ ᱨᱮᱭᱟᱜ ᱦᱚᱸ ᱟᱱᱟᱴ ᱦᱩᱭᱩᱜᱼᱟ ᱡᱮᱢᱚᱱ ᱠᱷᱮᱛ ᱠᱚ ᱨᱮ ᱵᱚᱱ ᱜᱤᱰᱤᱭ ᱛᱟᱦᱮᱱᱟ ᱜᱩᱨᱤᱡ ᱾ ᱚᱱᱟ ᱡᱚᱭᱵᱚ ᱥᱟᱨ ᱳᱭᱥᱚᱵ ᱛᱮ ᱚᱱᱟ ᱡᱩᱫᱤ ᱰᱟᱺᱝᱨᱤ ᱥᱮ ᱢᱤᱫᱴᱮᱱ ᱢᱮᱨᱚᱢ ᱠᱚ ᱵᱟᱝ ᱠᱚ ᱛᱟᱦᱮ ᱞᱮᱱ ᱠᱷᱟᱡ ᱛᱚ ᱚᱱᱟ ᱫᱚ ᱚᱠᱟ ᱨᱮᱵᱚᱱ ᱧᱟᱢᱟ ᱾ ᱦᱳᱭᱥᱮ ᱚᱱᱟ ᱦᱚᱸ ᱠᱟᱱ ᱜᱮᱭᱟ ᱾ ᱦᱳᱭ ᱟᱫᱚ ᱛᱟᱦᱚᱞᱮ ᱮᱠᱷᱚᱱ ᱫᱚ ᱦᱚᱸᱜ ᱟᱵᱮᱱ ᱫᱚᱵᱮᱱ ᱪᱟᱥᱵᱟᱥ ᱠᱚ ᱫᱚ ᱵᱮᱱ ᱥᱮᱬᱟᱣ ᱠᱟᱜ ᱜᱮᱭᱟ ᱥᱮ
ᱦᱮᱸ ᱦᱮᱸ ᱜᱚᱝᱠᱮ ᱪᱟᱥ ᱵᱟᱥ ᱠᱚ ᱫᱚ ᱞᱤᱧ ᱥᱮᱬᱟ ᱠᱟᱜᱼᱟ ᱾
ᱦᱳᱭ ᱱᱟᱦᱮᱞ ᱥᱤᱭᱳᱜ ᱫᱚ ᱛᱟᱦᱚᱞᱮ ᱵᱮᱱ ᱵᱟᱰᱟᱭᱟ ᱥᱮ ᱵᱟᱝ ᱟᱵᱮᱱ ᱫᱚ?
ᱜᱚᱝᱠᱮ ᱱᱟᱦᱮᱞ ᱥᱤᱭᱳᱜ ᱫᱚ ᱵᱟᱲᱟᱭ ᱜᱮᱭᱟᱞᱤᱧ ᱟᱫᱚ ᱱᱤᱛᱟᱨ ᱡᱩᱜᱽ ᱥᱮ ᱱᱮᱛᱟᱨ ᱱᱟᱦᱟᱜ ᱡᱩᱜᱽ ᱨᱮᱢᱟ ᱚᱱᱠᱟ ᱫᱚ ᱰᱟᱺᱝᱨᱤ ᱠᱚ ᱛᱮ ᱢᱟ ᱱᱮᱛᱟᱨ ᱢᱟ ᱵᱟᱝᱠᱚ ᱥᱤᱭᱮᱫᱟ ᱥᱮ ᱟᱫᱚ ᱚᱱᱟ ᱴᱨᱟᱠᱴᱚᱨ ᱠᱚ ᱛᱮ ᱡᱟᱦᱟᱸ ᱯᱟᱴ ᱴᱮᱞᱟᱨ ᱠᱚ ᱢᱮᱱᱟᱜᱼᱟ ᱦᱮᱸᱥᱮ ᱚᱱᱟ ᱠᱚ ᱛᱮ ᱜᱮ ᱥᱤ ᱵᱟᱲᱟ ᱦᱚᱪᱚᱭ ᱫᱟᱞᱮ ᱾
ᱦᱳᱭ ᱮᱠᱟᱞ ᱜᱮ ᱮᱠᱷᱚᱱ ᱫᱚ
ᱪᱟᱥ ᱮᱫᱟ ᱟᱨ ᱚᱱᱟ ᱠᱚ ᱯᱚᱭᱥᱟ ᱡᱟᱦᱟᱸ ᱪᱟᱥ ᱨᱟᱠᱟᱵ ᱠᱟᱛᱮ ᱡᱟᱦᱟᱸ ᱛᱤᱱᱟᱹᱜ ᱦᱩᱲᱩ ᱠᱚ ᱟᱠᱷᱨᱤᱧ ᱠᱟᱛᱮ ᱡᱟᱦᱟᱸ ᱛᱤᱱᱟᱹᱜ ᱦᱮᱸ ᱚᱱᱟ ᱡᱟᱦᱟᱸ ᱜᱟᱹᱰᱤ ᱠᱚ ᱛᱮᱞᱮ ᱥᱤ ᱦᱚᱪᱚᱞᱮᱜ ᱟ ᱚᱱᱟ ᱠᱚ ᱞᱮ ᱮᱢ ᱜᱮᱭᱟ ᱾
ᱦᱳᱭ ᱛᱟᱦᱚᱞᱮ ᱚᱱᱟ ᱟᱹᱥᱩᱞ ᱠᱚᱫᱚ ᱢᱮᱱᱟᱜ ᱠᱚᱣᱟ ᱥᱮ ᱵᱟᱝ ᱟᱹᱥᱩᱞ ᱵᱚᱞᱛᱮ ᱱᱩᱠᱩ ᱰᱟᱺᱝᱨᱤ ᱢᱮᱨᱚᱢ ᱠᱚᱫᱚ ᱢᱮᱱᱟᱜ ᱠᱚ ᱛᱟᱯᱮᱭᱟ ᱥᱮ ᱵᱟᱝ?
ᱦᱮᱸ ᱰᱟᱺᱝᱨᱤ ᱢᱮᱨᱚᱢ ᱠᱚ ᱢᱮᱱᱟᱜ ᱠᱚ ᱛᱟᱞᱮᱭᱟ ᱾ ᱰᱟᱝᱨᱤ ᱢᱮᱱᱟᱜ ᱠᱚ ᱛᱟᱞᱮᱭᱟ ᱢᱮᱨᱚᱢ ᱢᱮᱱᱟᱜ ᱠᱚ ᱛᱟᱞᱮᱭᱟ ᱤᱱᱟᱹ ᱛᱟᱭᱚᱢ ᱥᱩᱠᱨᱤ ᱠᱚ ᱥᱤᱢ ᱠᱚᱦᱚᱸ ᱞᱮ ᱟᱹᱥᱩᱞ ᱠᱟᱫ ᱠᱚᱣᱟ ᱡᱚᱛ ᱛᱚᱢ ᱠᱚ ᱜᱮ ᱾
ᱦᱳᱭ ᱦᱳᱭ ᱦᱳᱭ ᱟᱫᱚ ᱱᱩᱠᱩ ᱥᱤᱢ ᱥᱩᱠᱨᱤ ᱟᱥᱩᱞ ᱥᱩᱢᱩᱝ ᱜᱮ ᱥᱮ ᱟᱨᱦᱚᱸ ᱮᱴᱟᱜ ᱠᱟᱹᱢᱤ ᱠᱚ ᱨᱮ ᱯᱮ ᱞᱟᱜᱟᱣ ᱠᱚ ᱞᱟᱹᱜᱤᱫ ᱾
ᱮᱼᱦ ᱮᱴᱟᱜ ᱠᱟᱹᱢᱤ ᱨᱮ ᱫᱚ ᱚᱱᱠᱟ ᱞᱟᱜᱟᱣ ᱫᱚ ᱩᱱᱠᱩ ᱫᱚ ᱮᱢ ᱢᱮᱨᱚᱢ ᱠᱚ ᱡᱮᱼᱡᱮᱢᱚᱱ ᱰᱟᱺᱝᱨᱤ ᱠᱚ ᱩᱱᱠᱩ ᱫᱚ ᱮ ᱰᱟᱺᱝᱨᱤ ᱫᱚ ᱩᱱᱟᱹᱜ ᱫᱤᱱ ᱫᱚ ᱵᱟᱝᱞᱮ ᱫᱚᱦᱚ ᱠᱚᱣᱟ ᱢᱟᱱᱮ ᱟᱹᱥᱩᱞ ᱠᱚᱣᱟᱞᱮ ᱯᱟᱸᱪ ᱪᱷᱚ ᱵᱚᱪᱷᱚᱨ ᱤᱱᱠᱟᱹ ᱞᱮ ᱟᱹᱥᱩᱞ ᱠᱚᱣᱟ ᱾
ᱛᱟᱭᱚᱢ ᱡᱩᱫᱤ ᱚᱱᱠᱟ ᱴᱟᱠᱟ ᱯᱚᱭᱥᱟᱹ ᱚᱵᱷᱟᱵᱽ ᱦᱩᱭᱩᱜ ᱠᱟᱱᱟ ᱛᱚᱵᱮ ᱞᱮ ᱟᱹᱠᱷᱨᱤᱧ ᱠᱚᱣᱟ᱾ ᱟᱨ ᱢᱮᱨᱚᱢ ᱫᱚ ᱚᱱᱠᱟ ᱡᱟᱦᱟᱱᱟᱜ
ᱚᱱᱠᱟ ᱠᱟᱹᱢᱤ ᱨᱮᱠᱚ ᱞᱟᱜᱟᱜᱼᱟ ᱡᱟᱦᱟᱸ ᱵᱚᱸᱜᱟ ᱵᱩᱨᱩ ᱠᱚ ᱢᱟᱥᱤᱠ ᱮᱢ ᱠᱚᱨᱮ ᱦᱮᱸ ᱥᱮ ᱚᱱᱠᱟ ᱠᱚ ᱞᱟᱜᱟᱜ ᱜᱮᱭᱟ᱾ ᱢᱮᱨᱚᱢ ᱠᱚᱫᱚ ᱚᱱᱟ ᱠᱷᱚᱸᱲ ᱨᱮ ᱞᱟᱜᱟᱣ ᱠᱚᱜᱮᱭᱟ᱾ ᱟᱨ ᱟᱹᱠᱷᱨᱤᱧ ᱦᱚᱞᱮ ᱟᱹᱠᱷᱨᱤᱧ ᱠᱚᱜᱮᱭᱟ ᱟᱨ ᱡᱚᱢ ᱦᱚᱞᱮ ᱡᱚᱢ ᱠᱚᱜᱮᱭᱟ᱾ ᱯᱮᱲᱟ ᱟᱛᱮᱫ ᱯᱮᱲᱟ ᱠᱚ, ᱡᱚᱠᱷᱚᱱ ᱞᱮ ᱤᱭᱟᱹ ᱠᱚᱣᱟ ᱱᱮᱶᱛᱟ ᱠᱚᱣᱟᱞᱮ ᱛᱚᱠᱷᱚᱱ ᱢᱮᱨᱚᱢ ᱠᱚᱫᱚᱞᱮ ᱜᱚᱡᱽ ᱟᱠᱚᱣᱟ᱾ ᱟᱨ ᱥᱩᱠᱨᱤ ᱠᱚᱫᱚ ᱩᱱᱠᱩ ᱦᱚᱸ ᱥᱩᱠᱨᱤ ᱠᱚᱫᱚᱞᱮ ᱟᱹᱥᱩᱞ ᱠᱚᱣᱟ᱾ ᱟᱨ ᱥᱩᱠᱨᱤ ᱠᱚᱫᱚ ᱡᱚᱠᱷᱚᱱ ᱠᱚ ᱦᱚᱯᱚᱱ ᱠᱚᱣᱟ ᱦᱚᱯᱚᱱ ᱠᱚᱦᱚᱸᱞᱮ ᱟᱹᱠᱷᱨᱤᱧ ᱠᱚᱣᱟ᱾ ᱛᱟᱭᱚᱢ ᱩᱱᱤ ᱮᱸᱜᱟ ᱦᱚᱸᱞᱮ ᱟᱹᱠᱷᱨᱤᱧᱮᱭᱟ᱾
ᱦᱳᱭ ᱦᱳᱭ ᱮᱠᱟᱞ ᱚᱱᱟ ᱠᱚᱫᱚ ᱠᱟᱱ ᱜᱮᱭᱟ ᱩᱱᱠᱩ ᱩᱱᱠᱩ ᱦᱚᱸ ᱟᱹᱰᱤ ᱢᱮᱱᱟᱜ ᱛᱟᱠᱚᱣᱟ ᱪᱮᱫᱟᱜ ᱥᱮ, ᱩᱱᱠᱩ ᱵᱟᱝᱠᱚ ᱛᱟᱦᱮᱸ ᱞᱮᱱ ᱠᱷᱟᱡ ᱫᱚ ᱡᱚᱠᱷᱚᱱ ᱛᱚᱠᱷᱚᱱ ᱟᱵᱚ ᱦᱚᱸ ᱠᱟᱹᱣᱰᱤ ᱠᱚ ᱵᱟᱵᱚᱱ ᱡᱚᱜᱟᱲ ᱫᱟᱲᱮᱭᱟᱜᱼᱟ ᱩᱱᱠᱩ ᱛᱟᱦᱮᱸᱱ ᱛᱩᱞᱩᱡ ᱜᱮ ᱪᱮᱥᱴᱟ ᱵᱚᱱ ᱡᱚᱜᱟᱲ ᱫᱟᱲᱮᱭᱟ ᱦᱳᱭᱥᱮ, ᱟᱞᱮ ᱟᱞᱮ ᱨᱮᱱ ᱦᱚᱸ ᱟᱹᱰᱤ ᱡᱟᱦᱟᱸ ᱱᱚᱝᱠᱟ ᱥᱤᱢ ᱢᱮᱱᱟᱜ ᱠᱚᱣᱟ, ᱥᱩᱠᱨᱤ ᱢᱮᱱᱟᱜ ᱠᱚᱣᱟ, ᱜᱮᱰᱮ ᱠᱚᱦᱚᱸ ᱢᱮᱱᱟᱜ ᱠᱚᱣᱟ, ᱡᱚ ᱛᱚ ᱡᱷᱚᱛᱚ ᱟᱛᱮᱫ ᱜᱮ ᱟᱵᱚᱣᱟᱜ ᱜᱷᱟᱨᱚᱸᱡᱽ ᱫᱚ ᱛᱚ ᱜᱚᱲᱦᱚᱱᱚᱜᱼᱟ᱾ ᱵᱟᱠᱷᱟᱡ ᱮᱠᱞᱟ ᱢᱟᱹᱱᱢᱤ ᱵᱚᱱ ᱛᱟᱦᱮᱸ ᱞᱮᱱ ᱠᱷᱟᱡ ᱫᱚ ᱚᱱᱟ ᱫᱚ ᱵᱟᱝ ᱜᱟᱱᱚᱜᱼᱟ᱾
ᱦᱳᱭ᱾
ᱦᱳᱭ ᱟᱫᱚ ᱩᱱᱠᱩ ᱡᱮᱢᱚᱱ ᱵᱮᱱ ᱞᱟᱹᱭ ᱠᱮᱜᱼᱟ, ᱡᱚᱠᱷᱚᱱ ᱯᱟᱛᱟ ᱦᱳᱭᱳᱜ ᱠᱤᱝᱵᱟ ᱥᱚᱨᱦᱟᱭ ᱯᱚᱨᱚᱵᱽ ᱠᱚ ᱦᱳᱭᱳᱜ, ᱛᱚᱠᱷᱚᱱ ᱯᱮᱲᱟ ᱯᱟᱹᱲᱦᱟᱹ ᱠᱚ ᱦᱤᱡᱩᱜᱼᱟ᱾ ᱟᱫᱚ ᱮᱢᱱᱤ ᱜᱮ ᱡᱟᱦᱟᱸᱱᱟᱜ ᱵᱚᱱ ᱩᱛᱩ ᱠᱷᱟᱡ ᱵᱟᱝ ᱠᱷᱟᱱ ᱩᱱᱠᱩ ᱢᱟᱱᱟᱣ ᱜᱩᱱᱟᱹᱣ ᱞᱟᱹᱜᱤᱫ ᱛᱮ ᱱᱩᱠᱩ ᱢᱮᱱᱟᱜ ᱠᱟᱜ ᱠᱚᱣᱟ, ᱥᱤᱢ ᱢᱮᱱᱟᱜ ᱠᱚᱣᱟ, ᱥᱩᱠᱨᱤ ᱢᱮᱱᱟᱜ ᱠᱚᱣᱟ, ᱚᱱᱠᱟ ᱛᱮ ᱜᱮ ᱩᱱᱠᱩ ᱵᱚᱱ ᱢᱟᱱᱟᱣ ᱠᱚᱣᱟ, ᱡᱮᱢᱚᱱ ᱱᱚᱜᱼᱚᱭ ᱥᱚᱨᱦᱟᱭ ᱫᱤᱱ ᱠᱚᱨᱮ ᱫᱚ ᱩᱸᱱ ᱢᱮᱨᱚᱢ ᱵᱚᱱ ᱠᱩᱴᱟᱹᱢ ᱠᱟᱛᱮᱜ ᱵᱚᱱ ᱵᱚᱸᱜᱟ ᱠᱚᱣᱟ ᱦᱳᱭᱥᱮ᱾ ᱵᱚᱸᱜᱟ ᱠᱟᱛᱮᱜ ᱡᱟᱦᱟᱸ ᱡᱮᱞ ᱫᱟᱠᱟ ᱠᱚ ᱢᱮᱛᱟᱜ ᱠᱟᱱᱟ, ᱡᱮᱞ ᱫᱟᱠᱟ ᱢᱤᱥᱨᱟ ᱠᱚᱠᱚ ᱦᱤᱡᱩᱜ ᱛᱟᱦᱮᱸᱱᱟ ᱥᱮ ᱯᱮᱲᱟ ᱮᱴᱟᱜ ᱯᱮᱲᱟ ᱠᱚ ᱦᱤᱡᱩᱜ ᱛᱟᱦᱮᱸᱱᱟ ᱩᱱᱠᱩ ᱞᱟᱹᱜᱤᱫ ᱛᱮ ᱱᱩᱠᱩ ᱡᱮᱞ ᱩᱛᱩ ᱫᱟᱠᱟ ᱨᱮᱱᱟᱜ ᱵᱮᱵᱚᱥᱛᱟ ᱛᱟᱦᱮᱸᱱᱟ, ᱥᱟᱶ ᱛᱮ ᱡᱟᱦᱟᱸ ᱡᱟᱦᱟᱸᱭ ᱯᱮᱲᱟ ᱠᱚ ᱦᱟᱺᱰᱤ, ᱯᱟᱹᱣᱨᱟᱹ ᱟᱵᱚ ᱵᱚᱱ ᱫᱚᱦᱚ ᱠᱟᱜᱼᱟ, ᱦᱳᱭ ᱚᱱᱟᱠᱚ ᱡᱷᱟᱠᱱᱟ ᱦᱤᱥᱟᱹᱵ ᱛᱮ ᱵᱟᱨ ᱯᱮ ᱠᱩᱴᱤ ᱵᱚᱱ ᱞᱟᱹᱣ ᱠᱚ ᱛᱟᱦᱮᱸᱱᱟ᱾
ᱦᱳᱭ ᱦᱳᱭ, ᱟᱪᱷᱟ ᱜᱚᱢᱠᱮ
ᱦᱳᱭ, ᱞᱟᱹᱭ ᱵᱤᱱ ᱢᱟ᱾
ᱦᱮᱸ ᱜᱚᱢᱠᱮ ᱟᱹᱵᱤᱱ ᱫᱚ ᱥᱮᱸᱫᱽᱨᱟ ᱠᱚᱫᱚ ᱵᱤᱱ ᱠᱩᱥᱤᱭᱟᱜ ᱜᱮᱭᱟ ᱥᱮ ᱵᱟᱝᱟ ᱥᱮᱸᱫᱽᱨᱟ ᱠᱚ ᱪᱟᱞᱟᱜ?
ᱦᱳᱭ ᱥᱮᱸᱫᱽᱨᱟ ᱠᱚᱫᱚ ᱠᱩᱥᱤ ᱠᱟᱱ ᱜᱮᱭᱟ᱾ ᱚᱱᱟ ᱦᱚᱸ ᱟᱵᱚᱣᱟᱜ ᱥᱮᱨᱣᱟ ᱨᱮᱱᱟᱜ ᱠᱟᱱ ᱜᱮᱭᱟ᱾ ᱟᱫᱚ ᱥᱮᱸᱫᱽᱨᱟ ᱫᱚ ᱟᱞᱮ ᱫᱚ ᱟᱹᱛᱩ ᱠᱚᱨᱮ ᱜᱮᱞᱮ ᱥᱮᱸᱫᱽᱨᱟᱭ ᱛᱟᱦᱮᱸᱱᱟ, ᱟᱹᱛᱩ ᱵᱟᱦᱟᱨᱮ ᱥᱮᱫ ᱫᱚ ᱵᱟᱝ᱾
ᱦᱳᱭ ᱦᱳᱭ᱾
ᱱᱚᱜ-ᱚᱭ ᱠᱩᱞᱟᱹᱭ ᱛᱩᱭᱩ ᱡᱟᱦᱟᱸ ᱛᱤᱱᱟᱹᱜ ᱜᱮᱠᱚ ᱦᱮᱡ ᱥᱩᱨ ᱟᱞᱮᱭᱟ ᱵᱟᱲᱜᱮ ᱞᱟᱛᱟᱨ ᱠᱚᱨᱮ, ᱩᱱᱠᱩ ᱜᱮᱞᱮ ᱥᱮᱸᱫᱽᱨᱟ ᱠᱚ ᱛᱟᱦᱮᱸᱱᱟ᱾
ᱟᱪᱷᱟ ᱟᱪᱷᱟ, ᱟᱫᱚ ᱜᱚᱝᱠᱮ ᱥᱮᱸᱫᱽᱨᱟ ᱫᱚ ᱟᱞᱮ ᱫᱚ ᱱᱤᱝᱠᱟᱹ ᱞᱮ ᱥᱮᱸᱫᱽᱨᱟᱭ ᱜᱮᱭᱟ, ᱡᱮᱢᱚᱱ ᱟᱵᱚ ᱵᱟᱦᱟ ᱵᱚᱸᱜᱟ ᱨᱮ ᱦᱮᱸᱥᱮ᱾ ᱟᱵᱚ ᱵᱟᱦᱟ ᱵᱚᱸᱜᱟᱨᱮ ᱫᱚᱵᱚᱱ ᱵᱟᱰᱟᱭ ᱜᱮᱭᱟ, ᱡᱟᱦᱟᱸ ᱩᱢ ᱢᱟᱦᱟ ᱦᱤᱞᱳᱜ ᱡᱟᱦᱟᱸ ᱡᱟᱦᱮᱨ ᱵᱚᱱ ᱫᱟᱞᱚᱵᱟ ᱦᱮᱸᱥᱮ᱾
ᱦᱳᱭ ᱦᱳᱭ᱾
ᱮᱱᱦᱤᱞᱳᱜ ᱦᱟᱸᱜ ᱡᱟᱦᱟᱸ ᱟᱵᱚ ᱥᱮᱸᱫᱽᱨᱟ ᱵᱚᱱ ᱪᱟᱞᱟᱜ ᱫᱚ, ᱡᱟᱦᱟᱸ ᱵᱟᱦᱟ ᱧᱩᱛᱩᱢ ᱛᱮ ᱦᱟᱸᱜ ᱥᱮᱸᱫᱽᱨᱟ ᱵᱚᱱ ᱪᱟᱞᱟᱜ ᱫᱚ, ᱩᱱ ᱥᱚᱢᱳᱭ ᱮᱸ ᱪᱟᱞᱟᱣ ᱦᱩᱭᱩᱜ ᱜᱮᱭᱟ, ᱡᱮᱢᱚᱱ ᱟᱵᱚ ᱥᱮᱸᱫᱽᱨᱟ ᱪᱟᱞᱟᱜ ᱞᱟᱦᱟ ᱨᱮ ᱟᱵᱚᱭᱤᱡ ᱮᱸ ᱥᱮᱸᱫᱽᱨᱟ ᱵᱚᱸᱜᱟᱭ ᱡᱟᱦᱟᱸᱭ ᱵᱟᱸᱠᱷᱮᱲᱟᱭᱟᱭ ᱦᱟᱸᱜ ᱡᱟᱦᱟᱸ ᱟᱵᱚ ᱵᱚᱱ ᱢᱮᱛᱟᱭ ᱠᱟᱱᱟ ᱠᱩᱰᱟᱹᱢ ᱱᱟᱭᱠᱮ ᱦᱮᱸᱥᱮ, ᱠᱩᱰᱟᱹᱢ ᱱᱟᱭ ᱤᱝᱠᱟᱹ ᱜᱮ ᱵᱚᱸᱜᱟ ᱵᱟᱲᱟᱭ ᱛᱟᱵᱚᱱᱟᱭ ᱛᱟᱭᱚᱢ ᱟᱵᱚ ᱥᱮᱸᱫᱽᱨᱟ ᱪᱟᱞᱟᱜ ᱢᱟᱲᱟᱝᱨᱮ ᱚᱸᱰᱮ ᱟᱵᱚᱣᱟᱜ ᱦᱟᱹ ᱦᱟᱹᱛᱭᱟᱹᱨ ᱠᱚᱸ ᱡᱟᱦᱟᱸ ᱛᱤᱱᱟᱜ ᱟᱜ ᱥᱟᱨ ᱠᱟᱹᱯᱤ ᱠᱷᱮᱪᱟ ᱵᱩᱰᱤᱭᱟᱹ ᱠᱚ ᱢᱮᱱᱟᱜ ᱛᱟᱵᱚᱱᱟ, ᱚᱱᱟ ᱠᱚ ᱚᱸᱰᱮ ᱫᱚᱦᱚᱭᱟᱭ᱾ ᱟᱨ ᱡᱟᱦᱟᱸ ᱵᱟᱸᱠᱷᱮᱬ ᱵᱟᱲᱟ ᱠᱟᱛᱮᱜ ᱮᱸ ᱚᱱᱟ ᱠᱚ ᱠᱚᱨᱮ ᱟᱵᱚᱣᱟᱜ ᱦᱟᱹᱛᱭᱟᱹᱨ ᱠᱚᱨᱮᱜ ᱥᱤᱸᱫᱩᱨ ᱠᱚ ᱴᱤᱰᱟᱹᱜ ᱵᱲᱟᱜ ᱛᱮ ᱟᱯᱟᱱ ᱟᱹᱯᱤᱱ ᱵᱚᱱ ᱠᱚᱲᱟ ᱠᱚᱠᱚ ᱥᱟᱵ ᱨᱩᱣᱟᱹᱲ ᱛᱟᱠᱚᱣᱟ ᱦᱟᱹᱛᱭᱟᱹᱨ ᱠᱚ, ᱛᱟᱭᱚᱢ ᱵᱤᱨᱛᱮ ᱵᱚᱞᱚᱱᱟᱞᱮ᱾ ᱵᱚᱞᱚ ᱠᱟᱛᱮᱫ ᱞᱮ ᱮᱸ ᱥᱮᱸᱫᱽᱨᱟ ᱠᱚᱣᱟ ᱠᱩᱞᱟᱹᱭ ᱠᱚᱞᱮ ᱧᱟᱢ ᱠᱚᱣᱟ ᱠᱩᱞᱦᱟᱹᱭ ᱠᱚ ᱨᱩᱸᱰᱟᱹ ᱠᱚ ᱛᱟᱭᱚᱢ ᱥᱩᱠᱨᱤ ᱦᱚᱸᱞᱮ ᱧᱟᱢ ᱠᱚᱜᱮᱭᱟ, ᱥᱩᱠᱨᱤ ᱠᱚᱦᱚᱸᱞᱮ ᱜᱚᱡ ᱠᱚᱣᱟ ᱦᱮᱸᱥᱮ? ᱱᱚᱱᱠᱟ ᱞᱮ ᱥᱮᱸᱫᱽᱨᱟᱭ ᱜᱮᱭᱟ, ᱟᱨ ᱱᱚᱝᱠᱟ ᱮᱢᱱᱤ ᱫᱤᱱ ᱠᱚᱨᱮ ᱦᱚᱸ ᱢᱟᱱᱮ ᱡᱚᱠᱷᱚᱱ ᱟᱛᱳ ᱠᱚᱨᱮ ᱞᱮ ᱛᱟᱦᱮᱱ ᱜᱮᱭᱟ ᱾ ᱚᱱᱠᱟ ᱡᱚᱫᱤ ᱞᱮ ᱢᱚᱱᱮ ᱠᱮᱭᱟ ᱞᱮ ᱪᱟᱞᱟᱜ ᱜᱮᱭᱟ ᱚᱝᱠᱟ ᱵᱤᱨ ᱥᱮᱸᱫᱽᱨᱟ᱾ ᱡᱮ ᱱᱚᱝᱠᱟ ᱠᱚᱲᱟ ᱠᱚᱞᱮ ᱡᱚᱴᱟᱣᱮᱱᱟ ᱪᱚᱞᱚ ᱵᱚᱱ ᱛᱮᱸᱦᱮᱧ ᱫᱚ ᱥᱮᱸᱫᱽᱨᱟ ᱵᱚᱱ ᱪᱟᱞᱟᱜᱼᱟ, ᱥᱮᱸᱫᱽᱨᱟ ᱟᱹᱜᱩ ᱠᱚᱣᱟ ᱵᱚᱱ ᱾ ᱚᱱᱠᱟᱛᱮ ᱟᱫᱚ ᱚᱱᱠᱟ ᱜᱮᱞᱮ ᱪᱟᱞᱟᱜ ᱜᱮᱭᱟ ᱥᱮᱸᱫᱽᱨᱟ ᱠᱚ ᱵᱤᱨᱛᱮ ᱾
ᱦᱳᱭ ᱦᱳᱭ ᱚᱱᱟ ᱥᱮᱸᱫᱽᱨᱟ ᱠᱚᱦᱚᱸ ᱛᱚ ᱟᱵᱚᱣᱟᱜ ᱥᱮᱨᱣᱟ ᱨᱮᱱᱟᱜ ᱠᱟᱱ ᱜᱮᱭᱟ᱾ ᱚᱱᱟ ᱠᱚ ᱠᱚᱢ ᱤᱭᱟᱹ ᱵᱟᱹᱜᱤ ᱞᱮᱠᱷᱟᱡ ᱫᱚ ᱵᱟᱝ ᱜᱟᱱᱚᱜᱼᱟ ᱡᱤᱵᱽᱼᱡᱤᱭᱟᱹᱞᱤ ᱠᱚ ᱵᱟᱹᱲᱛᱤ ᱞᱮᱱᱠᱷᱟᱡ ᱫᱚ ᱟᱨᱚ ᱮᱴᱠᱮᱴᱚᱲᱮ ᱦᱩᱭ ᱫᱟᱲᱮᱭᱟᱜᱼᱟ, ᱡᱮᱢᱚᱱ ᱩᱱᱠᱩ ᱠᱷᱮᱛ ᱵᱟᱹᱫᱽ ᱨᱮᱱ ᱡᱤᱭᱟᱹᱞᱤ ᱡᱟᱦᱟᱸᱭ ᱫᱚ ᱜᱩᱰᱩ ᱵᱚᱱ ᱢᱮᱛᱟ ᱠᱚ ᱠᱟᱱᱟ ᱾ ᱜᱩᱰᱩ ᱦᱚᱸ ᱡᱩᱫᱤ ᱚᱱᱠᱟ ᱜᱮᱵᱚᱱ ᱟᱲᱟᱜ ᱠᱟᱠᱚ ᱠᱷᱟᱡ ᱫᱚ ᱵᱟᱝ ᱜᱟᱱᱚᱜᱼᱟ ᱡᱚᱛᱚ ᱟᱵᱚᱣᱟᱜ ᱱᱚᱣᱟ ᱠᱷᱮᱛ ᱨᱮᱱᱟᱜ ᱫᱷᱚᱱ ᱫᱩᱨᱛᱤ ᱡᱚᱛᱚ ᱠᱚ ᱠᱷᱩᱛᱤ ᱛᱟᱵᱚᱱᱟ᱾ ᱚᱱᱟ ᱞᱟᱹᱜᱤᱫ ᱛᱮ ᱡᱚᱠᱷᱚᱱ ᱜᱮ ᱚᱱᱠᱟ ᱵᱚᱱ ᱧᱮᱞ ᱠᱚᱣᱟ ᱵᱟᱹᱲᱛᱤ ᱠᱚ ᱠᱷᱚᱭ ᱠᱷᱚᱛᱤᱭᱟ ᱛᱟᱦᱞᱮ ᱠᱷᱟᱱ ᱫᱚ ᱟᱵᱚ ᱦᱚᱸ ᱯᱟᱹᱥᱤ ᱜᱮ ᱠᱷᱮᱛ ᱠᱚᱨᱮ ᱵᱚᱱ ᱚᱰᱟᱣ ᱵᱟᱲᱟᱭᱟ ᱾ ᱩᱱᱠᱩ ᱦᱩᱸ ᱜᱚᱡ ᱠᱚ ᱞᱟᱹᱜᱤᱫ ᱦᱚᱭ ᱥᱮ ᱾ ᱟᱨ ᱚᱱᱟ ᱡᱮᱞ ᱡᱚᱢ ᱠᱚᱦᱚᱸ ᱵᱷᱟᱹᱜᱤ ᱡᱤᱱᱤᱥ ᱠᱟᱱ ᱜᱮᱭᱟ, ᱠᱷᱟᱨᱟᱵ ᱡᱤᱱᱤᱥ ᱫᱚ ᱵᱟᱝ ᱠᱟᱱᱟ ᱮᱱᱛᱮ ᱾